ᱦᱮᱞᱳ
ᱦᱮᱸ ᱡᱚᱦᱟᱨ ᱜᱮ
ᱦᱚᱸ ᱡᱚᱦᱟᱨ ᱜᱮ ᱱᱟᱯᱟᱭ ᱜᱮᱭᱟᱵᱤᱱ
ᱦᱮᱸ ᱱᱟᱯᱟᱭ ᱜᱮᱭᱟᱞᱤᱧ ᱟᱹᱵᱤᱱ ᱜᱮ
ᱟᱹᱞᱤᱧ ᱦᱚᱸ ᱱᱟᱯᱟᱭ ᱜᱮᱭᱟᱞᱤᱧ ᱾ ᱚᱲᱟᱜ ᱠᱚᱨᱮ ᱫᱚᱠᱚ ᱵᱮᱥ ᱵᱟᱲᱟ ᱜᱮᱭᱟ?
ᱦᱩᱸ ᱚᱲᱟᱜ ᱠᱚᱨᱮ ᱦᱚᱸ ᱵᱮᱥ ᱵᱟᱲᱟ ᱜᱮ ᱾
ᱚ ᱫᱟᱠᱟ ᱠᱚᱫᱚ ᱵᱤᱱ ᱡᱚᱢ ᱠᱮᱫᱟ ᱥᱮ ᱵᱟᱝ?
ᱦᱳᱭ ᱫᱟᱠᱟ ᱠᱚᱫᱚᱞᱤᱧ ᱡᱚᱢ ᱠᱮᱫᱼᱟ ᱾ ᱟᱹᱵᱤᱱ ᱜᱮᱵᱤᱱ ᱡᱚᱢ ᱠᱮᱫᱼᱟ ᱥᱮ ᱵᱟᱝᱟ?
ᱦᱚᱸ ᱟᱹᱞᱤᱧ ᱦᱚᱸᱞᱤᱧ ᱡᱚᱢ ᱠᱮᱫᱟ᱾
ᱟ ᱚ ᱟᱫᱚ ᱫᱟᱜᱽ ᱜᱮ ᱟᱭ ᱥᱮ ᱵᱟᱝ ᱚᱱᱛᱮ ᱫᱚ?
ᱵᱟᱝ ᱜᱮ ᱟᱞᱮᱥᱮᱱ ᱫᱚ ᱫᱟᱜ ᱜᱮ ᱵᱟᱭ ᱫᱟᱜ ᱫᱟ᱾ ᱦᱳᱭ ᱤᱭᱟᱹ ᱦᱚᱭᱛᱮ ᱫᱷᱩᱲᱤ ᱠᱚ ᱚᱴᱟᱝ ᱚᱜ ᱠᱟᱱᱟ ᱵᱟᱭ ᱫᱟᱜ ᱮᱜ ᱛᱮ᱾
ᱚᱸ
ᱟᱯᱮ ᱪᱮᱱ ᱫᱚ ᱫᱟᱜ ᱮᱫᱟᱭ?
ᱵᱟᱝ ᱜᱮ ᱟᱹᱣᱨᱤ ᱫᱟᱜᱟᱭ ᱦᱟᱸᱜ ᱨᱤᱢᱤᱞ ᱨᱤᱢᱤᱞ ᱞᱟᱠᱟ ᱟᱭ᱾
ᱚ ᱛᱟᱦᱞᱮ ᱛᱚᱞᱟ ᱠᱚᱫᱚ ᱯᱮ ᱜᱤᱰᱤᱭ ᱠᱟᱫᱟ ᱥᱮ ᱵᱟᱝ?
ᱟᱹᱣᱨᱤᱭᱟ ᱵᱟᱞᱮ ᱜᱤᱰᱤᱭᱠᱟᱜ-ᱟ᱾
ᱟᱸ
ᱟᱯᱮ ᱫᱚᱯᱮ ᱜᱤᱰᱤ ᱠᱮᱜ-ᱟ ᱛᱚᱞᱟ ᱠᱚᱫᱚ?
ᱵᱟᱢ ᱵᱟᱝ ᱟᱞᱮ ᱦᱚᱸ ᱵᱟᱞᱮ ᱜᱤᱰᱤᱭ ᱠᱟᱫᱟ ᱫᱟᱜ ᱵᱟᱝ ᱠᱷᱟᱹᱛᱤᱨ ᱛᱚᱞᱟ ᱠᱚᱦᱚᱸ ᱵᱟᱞᱮ ᱜᱤᱰᱤ ᱫᱟᱹᱲᱤᱭ ᱠᱟᱫᱟ᱾
ᱚᱸ ᱟᱫᱚ ᱥᱮᱞᱚ ᱠᱚᱫᱚ ᱵᱟᱹᱱᱩᱜ-ᱟ ᱚᱱᱛᱮ ᱫᱚ?
ᱵᱟᱝ ᱪᱮᱞᱚ ᱠᱚᱫᱚ ᱵᱟᱹᱱᱩᱜ-ᱟ ᱟᱞᱮ ᱫᱚ ᱫᱟᱜ ᱨᱮᱱᱟᱜ ᱫᱚ ᱟᱹᱰᱤ ᱡᱳᱨ ᱚᱵᱷᱟᱵ ᱜᱮᱭᱟᱞᱮ ᱟᱫᱚ ᱵᱟᱹᱱᱩᱜ-ᱟ ᱪᱮᱞᱚ ᱠᱚᱫᱚ᱾ ᱪᱮᱞᱚ ᱠᱚ ᱞᱟ ᱠᱟᱛᱮ ᱦᱚᱸ ᱫᱟᱜ ᱠᱚ ᱵᱟᱝ ᱩᱰᱩᱠᱚᱜ ᱜᱮᱭᱟ ᱱᱚᱛᱮ ᱫᱚ᱾ ᱫᱤᱨᱤ ᱫᱤᱥᱚᱢ ᱛᱚ, ᱵᱟᱹᱱᱩᱜ-ᱟ᱾ ᱫᱟᱜ ᱠᱚᱫᱚ ᱪᱮᱞᱚ ᱠᱚᱦᱚᱸ ᱵᱟᱹᱱᱩᱜ-ᱟ ᱥᱮᱨᱢᱟ ᱫᱟᱜ ᱦᱚᱸ ᱵᱟᱭ ᱡᱟᱹᱲᱤ ᱭᱟᱞᱮ ᱠᱟᱱᱟ᱾ ᱫᱚ ᱛᱚᱞᱟ ᱠᱚᱦᱚᱸ ᱵᱟᱞᱮ ᱜᱤᱰᱤ ᱫᱟᱲᱮᱭ ᱠᱟᱫᱟ ᱟᱫᱚ ᱱᱤᱭᱟᱹ ᱵᱟᱨ ᱫᱚ᱾ ᱨᱚᱦᱚᱭ ᱦᱚᱸᱪᱚ ᱵᱟᱝᱞᱮ ᱨᱚᱦᱚᱭ ᱫᱟᱲᱮᱭᱟᱜ ᱪᱚ ᱪᱮᱫ ᱪᱚ ᱦᱟᱸᱜ ᱚᱱᱠᱟ ᱜᱮᱛᱚ ᱢᱚᱱᱮ ᱫᱚ ᱦᱳᱭᱳᱜ ᱠᱟᱱᱟ᱾
ᱟᱫᱚ ᱛᱟᱦᱞᱮ ᱚᱱᱛᱮ ᱫᱚ ᱵᱩᱨᱩ ᱫᱤᱥᱚᱢ ᱥᱮ ᱵᱤᱨ ᱫᱤᱥᱚᱢ?
ᱵᱟ ᱟᱞᱮ ᱫᱚ ᱱᱚᱛᱮ ᱫᱚ ᱴᱟᱺᱰᱤ ᱫᱤᱥᱚᱢ ᱠᱟᱱ ᱛᱟᱞᱮᱭᱟ ᱵᱩᱨᱩ ᱦᱚᱸ ᱵᱟᱹᱱᱩᱜ-ᱟ ᱵᱤᱨ ᱦᱚᱸ ᱵᱟᱹᱱᱩᱜ-ᱟ ᱪᱮᱫ ᱜᱮ ᱵᱟᱹᱱᱩᱜ-ᱟ᱾
ᱚᱸ ᱟᱨ ᱛᱟᱞᱦᱮ ᱵᱩᱨᱩ ᱵᱚᱸᱜᱟ ᱫᱚ ᱵᱤᱱ ᱪᱟᱞᱟᱣ ᱞᱮᱱᱟ ᱥᱮ ᱵᱟᱝᱟ?
ᱵᱟᱝᱜᱮ ᱵᱟᱹᱞᱤᱧ ᱪᱟᱞᱟᱣ ᱠᱟᱱᱟ ᱟᱸᱡᱚᱢ ᱢᱟ ᱟᱸᱡᱚᱢ ᱵᱟᱲᱟ ᱠᱟᱜ-ᱟ ᱞᱤᱧ ᱵᱩᱨᱩ ᱵᱚᱸᱜᱟ ᱦᱩᱭᱩᱜ-ᱟ ᱟᱫᱚ ᱪᱟᱞᱟᱣ ᱠᱚᱫᱚ ᱵᱟᱝ ᱦᱩᱭ ᱠᱟᱱᱟ᱾ᱟᱹᱵᱤᱱ ᱫᱚᱵᱤᱱ ᱪᱟᱞᱟᱣ ᱞᱮᱱᱟ?
ᱵᱟᱝ ᱜᱮ ᱟᱹᱞᱤᱧ ᱦᱚᱸ ᱵᱟᱹᱞᱤᱧ ᱪᱟᱞᱟᱣ ᱠᱟᱱᱟ ᱚᱱᱟ ᱜᱮᱞᱤᱧ ᱠᱩᱠᱞᱤ ᱠᱟᱱᱟ ᱚᱠᱟᱞᱮᱠᱟ ᱚᱸᱰᱮ ᱫᱚᱠᱚ ᱵᱚᱸᱜᱟ ᱵᱩᱨᱩᱭᱟ ᱚᱠᱟ ᱞᱮᱠᱟ ᱠᱚ ᱮᱱᱮᱡ ᱥᱮᱨᱮᱧᱟ?
ᱟᱹᱵᱤᱱ ᱦᱚᱸ ᱵᱟᱹᱵᱤᱱ ᱵᱟᱰᱟᱭᱟ?
ᱵᱟᱝᱜᱮ ᱟᱹᱞᱤᱧ ᱦᱚᱸ ᱵᱟᱹᱞᱤᱧ ᱵᱟᱰᱟᱭᱟ᱾ᱚᱠᱟ ᱞᱮᱠᱟ ᱠᱚ ᱵᱚᱸᱜᱟ ᱵᱩᱨᱩᱭᱟ ᱚᱸᱰᱮ ᱫᱚ ᱚᱠᱟ ᱞᱮᱠᱟ ᱠᱚ ᱮᱱᱮᱡ ᱥᱮᱨᱮᱧᱟ᱾
ᱚ ᱛᱷᱟᱞᱮ ᱯᱟᱛᱟᱵᱤᱰᱟᱹ ᱠᱚᱫᱚ ᱵᱤᱱ ᱪᱟᱞᱟᱣ ᱠᱟᱱᱟ ᱥᱮ ᱵᱟᱝ?
ᱦᱩᱢ ᱯᱟᱛᱟᱵᱤᱱᱰᱟᱹ ᱫᱚ ᱪᱟᱞᱟᱣ ᱞᱮᱱ ᱛᱟᱦᱮᱸᱜ ᱞᱤᱧ ᱢᱤᱫ ᱡᱩᱠᱷᱟ ᱜᱮ᱾ ᱚᱸᱰᱮ ᱜᱮ ᱧᱮᱞ ᱠᱮᱜ-ᱟ ᱞᱤᱧ᱾ ᱚᱠᱟ ᱞᱮᱠᱟ ᱦᱚᱭᱩᱜ-ᱟ ᱵᱚᱸᱜᱟ ᱵᱩᱨᱩ ᱮᱱᱮᱡ ᱥᱮᱨᱮᱧ, ᱥᱟᱶᱛᱮ ᱟᱵᱚ ᱥᱟᱶᱛᱟ ᱨᱮᱱᱟᱜ ᱡᱟᱸᱜᱮ, ᱟᱹᱨᱤᱪᱟᱹᱞᱤ ᱠᱚ ᱥᱮ ᱥᱟᱢᱟᱱ ᱠᱚ ᱡᱤᱱᱤᱥ ᱠᱚ ᱠᱟ ᱠᱚ, ᱢᱮᱱᱟᱜ ᱫᱚ ᱚᱱᱟ ᱠᱚ ᱡᱷᱚᱛᱚ ᱜᱮ ᱧᱟᱢᱚᱜ ᱜᱮᱭᱟ᱾ ᱡᱮᱞᱮᱠᱟ ᱛᱩᱢᱫᱟᱜ, ᱴᱟᱢᱟᱠ, ᱨᱮᱜᱽᱲᱟ, ᱪᱚᱲᱪᱚᱲᱤ, ᱛᱤᱨᱭᱟᱹᱣ, ᱵᱟᱱᱟᱢ, ᱚᱱᱠᱟᱱᱟᱜ ᱡᱷᱚᱛᱚ ᱞᱮᱠᱟᱱᱟᱜ ᱡᱤᱱᱤᱥ ᱜᱮ ᱧᱟᱢᱚᱜ ᱜᱮᱭᱟ ᱟᱵᱚ ᱥᱟᱶᱛᱟ ᱨᱮ ᱡᱟ ᱢᱮᱱᱟᱜ ᱠᱟᱜ-ᱟ᱾ ᱡᱚᱛᱚᱱᱟᱜ ᱧᱟᱢᱚᱜ ᱜᱮᱭᱟ ᱚᱸᱰᱮ ᱫᱚ ᱾
ᱚ
ᱟᱹᱵᱤᱱ ᱫᱚᱵᱤᱱ ᱪᱟᱞᱟᱣ ᱠᱟᱱᱟ ᱥᱮ ᱵᱟᱝᱼᱟ?
ᱵᱟᱝ ᱵᱟᱝ ᱟᱹᱞᱤᱧ ᱫᱚ ᱵᱟᱞᱤᱧ ᱪᱟᱞᱟᱣ ᱵᱟᱲᱟ ᱟᱠᱟᱱᱟ ᱟᱸᱡᱚᱢ ᱜᱮᱞᱤᱧ ᱟᱸᱡᱚᱢ ᱵᱟᱲᱟ ᱟᱠᱟᱟᱜᱼᱟ ᱟᱫᱚ ᱪᱟᱞᱟᱣ ᱠᱟᱛᱮ ᱵᱟᱝ ᱦᱩᱭ ᱠᱟᱱᱟ᱾
ᱚᱸ ᱵᱟᱵᱤᱱ ᱪᱟᱞᱟᱣ ᱠᱟᱱᱟ ᱛᱟᱦᱞᱮ᱾
ᱵᱟᱝ ᱵᱟᱝ
ᱦᱮᱸ
ᱟᱫᱚ ᱞᱟᱹᱭᱮᱫᱼᱟ ᱞᱤᱧ ᱡᱮ ᱤᱭᱟᱹ ᱟᱯᱮ ᱥᱮᱱ ᱫᱚ ᱵᱤᱨ ᱫᱤᱥᱚᱢ ᱠᱟᱱᱟ ᱥᱮ ᱵᱩᱨᱩ ᱫᱤᱥᱚᱢ ᱥᱮ? ᱠᱟᱴᱰᱤ ᱜᱮ
ᱟᱞᱮ ᱥᱮᱫ ᱫᱚ ᱵᱤᱨ ᱫᱤᱥᱚᱢ ᱠᱟᱱᱟ᱾
ᱚᱻ ᱟᱫᱚ ᱵᱤᱨ ᱫᱚ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ?
ᱦᱚᱸ ᱵᱤᱨ ᱨᱮᱫᱚ ᱥᱮᱸᱫᱽᱨᱟ ᱠᱚᱦᱚᱸ ᱞᱮ ᱪᱟᱞᱟᱜ ᱜᱮᱭᱟ᱾ ᱥᱮᱸᱫᱽᱨᱟ ᱥᱮᱸᱫᱽᱨᱟ ᱛᱮ ᱠᱩᱞᱟᱹᱭ ᱠᱚ ᱛᱳᱭᱳ ᱠᱚ ᱦᱟᱰᱜᱟᱨ ᱠᱚ ᱡᱟᱦᱟᱸ ᱠᱚ ᱧᱟᱢᱚᱜ ᱜᱮ ᱥᱮᱸᱫᱽᱨᱟ ᱦᱩᱭᱩᱜ ᱜᱮᱭᱟ᱾ ᱟᱫᱚ ᱚᱱᱛᱮ ᱫᱚ ᱦᱟᱹᱛᱤ ᱠᱚᱫᱚ ᱵᱟᱹᱵᱤᱱ ᱧᱮᱞ ᱟᱠᱟᱫ ᱠᱚᱣᱟ?
ᱵᱟᱝ ᱟᱞᱮᱫᱚ ᱴᱟᱺᱰᱤ ᱫᱤᱥᱚᱢ ᱛᱚ ᱟᱫᱚ ᱴᱟᱺᱰᱤ ᱫᱤᱥᱚᱢ ᱫᱚ ᱦᱟᱹᱛᱤ ᱫᱚ᱾ ᱠᱚᱭᱚᱜᱼᱟᱢᱟᱭ ᱠᱤ ᱦᱮᱡ ᱦᱚ ᱵᱟᱠᱚ ᱦᱤᱡᱩᱜᱼᱟ ᱟᱫᱚ ᱧᱮᱞ ᱠᱚᱫᱚ ᱵᱟᱝ ᱦᱩᱭ ᱟᱠᱟᱱᱟ᱾
ᱛᱟᱞᱦᱮ ᱠᱷᱟᱱ ᱫᱚ ᱠᱚᱵᱤᱱ ᱧᱮᱞ ᱠᱟᱫ ᱠᱚᱣᱟ᱾
ᱵᱟᱝ ᱵᱟᱝ ᱟᱫᱚ ᱦᱩᱭᱩᱜ ᱠᱟᱱᱟ ᱟᱯᱮ ᱵᱤᱨ ᱨᱮᱫᱚ ᱛᱟᱦᱚᱞᱮ ᱦᱟᱹᱛᱤ ᱠᱚᱫᱚ ᱠᱚ ᱦᱤᱡᱩᱜ ᱜᱮᱭᱟ ᱥᱮ ᱵᱟᱝ ᱢᱟᱱᱮ ᱛᱟᱦᱮᱱ ᱜᱮᱭᱟ ᱠᱚ ᱥᱮ ᱵᱟᱠᱚ ᱛᱟᱦᱮᱱᱟ?
ᱦᱮᱸ ᱛᱟᱦᱮᱱ ᱜᱮᱭᱟ ᱠᱚ ᱦᱤᱡᱩᱜ ᱜᱮᱭᱟ ᱠᱚ ᱢᱟᱡᱷᱮᱨ ᱢᱚᱫᱽᱫᱷᱮ ᱦᱟᱛᱤ ᱠᱚᱦᱚᱸ ᱟᱫᱚ ᱛᱟᱦᱚᱞᱮ ᱚᱱᱛᱮ ᱫᱚ ᱥᱮᱸᱫᱽᱨᱟ ᱠᱚᱫᱚ ᱠᱚ ᱪᱟᱞᱟᱜ ᱜᱮᱭᱟ ᱥᱮ ᱵᱟᱝ?
ᱵᱟᱝ ᱵᱟᱝ ᱵᱟᱠᱚ ᱪᱟᱞᱟᱜᱼᱟ᱾ ᱥᱮᱸᱫᱽᱨᱟ ᱫᱚᱠᱚ ᱪᱟᱞᱟᱜᱼᱟ ᱚᱱᱟ ᱵᱟᱹᱭᱦᱟᱹᱲ ᱠᱚᱨᱮ ᱜᱮ ᱠᱚ ᱥᱮᱸᱫᱽᱨᱟᱭᱟ ᱩᱱᱠᱞ ᱜᱩᱰᱩ ᱠᱚᱠᱚ ᱥᱮᱸᱫᱽᱨᱟ ᱵᱟᱲᱟ ᱠᱚᱣᱟ ᱤᱱᱟᱹᱜᱮ
ᱦ
ᱥᱮᱸᱫᱽᱨᱟ ᱠᱚᱫᱚ ᱵᱟᱠᱚ ᱪᱟᱞᱟᱣ ᱠᱟᱱᱟ
ᱟᱫᱚ ᱛᱟᱦᱚᱞᱮ ᱦᱟᱹᱠᱩ ᱥᱟᱵ ᱠᱚᱫᱚ ᱠᱚ ᱪᱟᱞᱟᱜ ᱜᱮᱭᱟ ᱥᱮ ᱵᱟᱝᱟ ᱚᱱᱛᱮ ᱫᱚ ᱚᱠᱟ ᱨᱮᱠᱚ ᱪᱟᱞᱟᱜ ᱜᱮᱭᱟ?
ᱦᱟᱹᱠᱩ ᱦᱚᱸ ᱦᱟᱹᱠᱩ ᱦᱚᱸᱠᱚ ᱥᱟᱵ ᱠᱚᱜᱮᱭᱟ ᱡᱚᱠᱷᱚᱱ ᱫᱚᱢᱮ ᱫᱟᱜᱟᱭ ᱵᱚᱨᱥᱟ ᱞᱟᱜᱟᱜᱼᱟ᱾ ᱛᱚᱠᱷᱚᱱ ᱚᱱᱟ ᱵᱟᱸᱫᱷ ᱠᱚ ᱯᱟᱭᱨᱟᱜᱼᱟ ᱥᱮ ᱥᱮ ᱢᱟᱱᱮ ᱫᱟᱜ ᱵᱟᱝ ᱫᱟᱜ ᱠᱚ ᱚᱰᱠᱚᱜᱼᱟ᱾ ᱛᱚᱠᱷᱚᱱ ᱦᱟᱹᱠᱩ ᱠᱚᱠᱚ ᱩᱰᱩᱠᱚᱜᱼᱟ ᱛᱚᱠᱷᱚᱱ ᱜᱮᱠᱚ ᱥᱟᱵ ᱠᱚᱣᱟ ᱟᱨ ᱵᱟᱠᱷᱟᱱ ᱫᱚ ᱵᱟᱝ ᱠᱚ ᱥᱟᱵ ᱚᱪᱚᱣᱟᱜᱼᱟ
ᱚ
ᱦᱩᱸ
ᱪᱮᱫ ᱟᱛᱮᱫ ᱫᱚᱠᱚ ᱥᱟᱵ ᱠᱚᱜᱮᱭᱟ ᱪᱮᱫ ᱤᱭᱟᱹ ᱯᱟᱴᱟ ᱥᱮ ᱪᱮᱫ?
ᱡᱷᱟᱹᱞᱤ ᱠᱚ ᱤᱫᱤᱭᱟ ᱡᱷᱟᱹᱞᱤ ᱛᱮᱠᱚ ᱥᱟᱵ ᱠᱚᱣᱟ᱾
ᱚ ᱡᱷᱟᱹᱞᱤ ᱛᱮᱠᱚ ᱥᱟᱵ ᱠᱚᱣᱟ
ᱦᱳᱭ ᱦᱳᱭ ᱡᱷᱟᱞᱤ ᱛᱮᱠᱚ ᱥᱟᱵ ᱠᱚᱣᱟ᱾
ᱟᱨ
ᱟᱫᱚ ᱛᱟᱦᱚᱞᱮ ᱚᱱᱛᱮ ᱫᱚ ᱮᱱᱮᱡ ᱥᱮᱨᱮᱧ ᱠᱚᱫᱚ ᱚᱠᱟ ᱞᱮᱠᱟ ᱠᱚ ᱮᱱᱮᱡ ᱥᱮᱨᱮᱧ ᱜᱮᱭᱟ?
ᱮᱱᱮᱡ ᱥᱮᱨᱮᱧ ᱫᱚ ᱟᱵᱚ ᱥᱟᱶᱛᱟ ᱨᱮ ᱪᱮᱫ ᱞᱮᱠᱟ ᱮᱱᱮᱡ ᱥᱮᱨᱮᱧ ᱠᱚ ᱢᱮᱱᱟᱜᱼᱟ ᱚᱱᱠᱟ ᱜᱮᱠᱚ ᱮᱱᱮᱡ ᱥᱮᱨᱮᱧ ᱜᱮᱭᱟ ᱾
ᱛᱩᱢᱫᱟᱜ ᱴᱟᱢᱟᱠ ᱟᱛᱮ ᱜᱮ?
ᱦᱳᱭ ᱛᱩᱢᱫᱟᱜ ᱴᱟᱢᱟᱠ ᱟᱛᱮ ᱜᱮ ᱾
ᱟᱫᱚ ᱚᱱᱛᱮ ᱫᱚ ᱵᱟᱯᱞᱟ ᱨᱮᱫᱚ ᱵᱚᱠᱥ ᱯᱮ ᱟᱹᱜᱩᱭ ᱜᱮᱭᱟ ᱥᱮ ᱛᱩᱢᱫᱟᱜ ᱴᱟᱢᱟᱠ ᱟᱛᱮ ᱜᱮᱯᱮ ᱮᱱᱮᱡ ᱜᱮᱭᱟ?
ᱟᱞᱮ ᱫᱚ ᱛᱩᱢᱫᱟᱜ ᱴᱟᱢᱟᱠ ᱜᱮ ᱾ ᱵᱚᱠᱥ ᱠᱚᱦᱚᱸ ᱟᱹᱜᱩ ᱫᱚᱠᱚ ᱟᱹᱜᱩᱭ ᱜᱮᱭᱟ ᱠᱚ ᱟᱫᱚ ᱚᱱᱟ ᱠᱚᱫᱚ ᱱᱚᱣᱟ ᱦᱩᱭᱩᱜ ᱠᱟᱱᱟ ᱛᱤᱠᱤᱱ ᱵᱮᱲᱟ, ᱛᱤᱠᱤᱱ ᱵᱮᱲᱟ ᱠᱚ ᱪᱟᱹᱞᱩᱭᱟ ᱾ ᱟᱨ ᱱᱚᱣᱟ ᱛᱩᱢᱫᱟᱜ ᱴᱟᱢᱟᱠ ᱛᱮᱫᱚ ᱚᱱᱠᱟ ᱟᱹᱭᱩᱵ ᱵᱮᱲᱟ ᱮᱱᱮᱡ ᱦᱩᱭᱩᱜᱼᱟ ᱾
ᱢᱟᱱᱮ ᱧᱤᱫᱟᱹ ᱵᱮᱲᱟ ᱫᱚ ᱟᱫᱚ ᱵᱚᱱᱫᱚᱭᱟᱠᱚ ᱾ ᱵᱚᱠᱥ ᱠᱚᱫᱚ, ᱟᱫᱚ ᱛᱩᱢᱫᱟᱜ ᱴᱟᱢᱟᱠ ᱛᱮᱜᱮ ᱠᱚ ᱮᱱᱮᱡᱼᱟ ᱢᱤᱫ ᱧᱤᱫᱟᱹ ᱥᱮᱛᱟᱜ ᱟᱠᱚ ᱾
ᱚᱻ ᱾ ᱟᱫᱚ ᱛᱟᱦᱚᱞᱮ ᱟᱹᱵᱤᱱ ᱫᱚ ᱮᱱᱮᱡ ᱠᱚᱫᱚ ᱵᱤᱱ ᱵᱟᱲᱟᱭᱟ ᱥᱮ ᱵᱟᱝᱟ?
ᱦᱳᱭ ᱵᱟᱲᱟᱭ ᱜᱮᱭᱟᱞᱤᱧ ᱮᱱᱮᱡ ᱠᱚᱫᱚ ᱾ ᱟᱹᱵᱤᱱ ᱜᱮᱵᱤᱱ ᱵᱟᱲᱟᱭᱟ ᱥᱮ ᱵᱟᱝ?
ᱦᱩᱸ ᱵᱟᱰᱟᱭ ᱜᱮᱭᱟᱞᱤᱧ ᱟᱹᱞᱤᱧ ᱦᱚᱸ ᱾ ᱟᱫᱚ ᱟᱹᱵᱤᱱ ᱫᱚ ᱚᱠᱟ ᱮᱱᱮᱡ ᱥᱮᱨᱮᱧ ᱫᱚ ᱡᱟᱹᱥᱛᱤ ᱵᱤᱱ ᱠᱩᱥᱤᱭᱟᱜ ᱜᱮᱭᱟ?
ᱟᱹᱞᱤᱧ ᱫᱚ ᱡᱷᱚᱛᱚ ᱜᱮᱞᱤᱧ ᱠᱩᱥᱤᱭᱟᱜᱼᱟ ᱾
ᱢᱟᱱᱮ ᱵᱟᱪᱷᱟᱣ ᱫᱚ ᱚᱠᱟ ᱜᱮ ᱵᱟᱝᱟ, ᱢᱮᱱᱠᱷᱟᱱ ᱛᱟᱣ ᱚᱠᱟ ᱫᱚᱝ ᱮᱱᱮᱡ ᱢᱟᱱᱮ ᱡᱚᱛᱚ ᱠᱷᱚᱱ ᱡᱟᱹᱥᱛᱤ ᱵᱤᱱ ᱠᱩᱥᱤᱭᱟᱜᱼᱟ ᱥᱮ ᱞᱟᱜᱽᱲᱮ ᱮᱱᱮᱡ?
ᱟᱹᱞᱤᱧ ᱫᱚ ᱡᱚᱛᱚ ᱮᱱᱮᱡ ᱥᱮᱨᱮᱧ ᱜᱮᱞᱤᱧ ᱠᱩᱥᱤᱭᱟᱜᱼᱟ ᱾
ᱚᱻ ᱾
ᱟᱫᱚ ᱛᱟᱦᱚᱞᱮ ᱵᱟᱦᱟ ᱥᱚᱨᱦᱟᱭ ᱨᱮᱫᱚ ᱚᱱᱛᱮ ᱫᱚ ᱚᱠᱟᱮᱠᱟ ᱠᱚ ᱵᱟᱦᱟ ᱥᱚᱨᱚᱦᱟᱭᱚᱜ ᱜᱮᱭᱟ?
ᱵᱟᱦᱟ ᱥᱚᱨᱦᱟᱭ ᱫᱚ ᱚᱠᱟ ᱞᱮᱠᱟ ᱵᱚᱱ ᱵᱟᱦᱟ ᱥᱚᱨᱦᱟᱭᱚᱜ ᱜᱮᱭᱟ ᱚᱱᱠᱟ ᱜᱮ ᱾
ᱚ ᱾ ᱢᱟᱱᱮ ᱛᱤᱱᱟᱹᱜ ᱫᱤᱱ ᱫᱚᱯᱮ ᱥᱚᱨᱦᱟᱭᱚᱜᱼᱟ?
ᱥᱚᱨᱦᱟᱭ ᱫᱚ ᱟᱞᱮ ᱫᱚ ᱢᱚᱲᱮ ᱫᱤᱱ ᱞᱮ ᱥᱦᱟᱭᱚᱜᱼᱟ ᱾
ᱢᱚᱲᱮ ᱫᱤᱱ ᱫᱚ ᱪᱮᱫ ᱪᱮᱫ ᱠᱚᱫᱚ ᱯᱮ ᱪᱤᱠᱟᱹᱭ ᱪᱤᱠᱟᱹᱭ ᱜᱮᱭᱟ ᱢᱚᱲᱮ ᱫᱤᱱ ᱫᱚ?
ᱢᱚᱲᱮ ᱫᱤᱱ ᱫᱚ ᱯᱩᱭᱞᱩ ᱫᱚᱞᱮ ᱩᱢᱼᱟ, ᱛᱟᱨᱯᱚᱨ ᱞᱮ ᱫᱟᱠᱼᱼ ᱠᱟᱭᱟ, ᱛᱟᱨᱯᱚᱨ ᱞᱮ ᱠᱷᱩᱱᱴᱟᱹᱭᱟ, ᱛᱟᱨᱯᱚᱨ ᱞᱮ ᱡᱟᱞᱮᱭᱟ ᱾ ᱛᱟᱨᱯᱚᱨ ᱜᱟᱫᱚᱭ, ᱜᱟᱫᱚᱭ ᱦᱤᱞᱳᱜ ᱫᱚ ᱡᱚᱛᱚ ᱢᱩᱪᱟᱹᱫ ᱾
ᱟᱸ
ᱦᱩᱸ ᱾
ᱦᱮᱸ ᱵᱟᱦᱟ ᱨᱮᱫᱚ ᱚᱠᱟᱞᱮᱠᱟ ᱯᱮ ᱵᱟᱦᱟᱜ ᱜᱮᱭᱟ?
ᱵᱟᱦᱟ ᱦᱚᱸ ᱚᱱᱠᱟ ᱜᱮᱞᱮ ᱵᱟᱦᱟᱜᱼᱟ ᱾ ᱯᱳᱭᱞᱳ ᱫᱤᱱ ᱦᱤᱞᱚᱜ ᱫᱚ ᱪᱷᱟᱢᱲᱟ ᱠᱚᱠᱚ ᱵᱮᱱᱟᱣᱟ ᱾ ᱤᱭᱟᱹ ᱨᱮ ᱡᱟᱦᱮᱨ ᱨᱮ ᱟᱨ ᱫᱚᱥᱟᱨ ᱫᱤᱱ ᱦᱤᱞᱳᱜ ᱫᱚᱠᱚ ᱵᱚᱸᱜᱟᱭᱟ ᱟᱨ ᱛᱮᱥᱟᱨ ᱫᱤᱱ ᱦᱤᱞᱳᱜ ᱫᱚ ᱚᱱᱟ ᱵᱟᱦᱟ ᱵᱟᱥᱠᱮ ᱫᱟᱜ ᱠᱚ ᱠᱚ ᱫᱩᱞ ᱡᱚᱱᱟᱜᱼᱟ ᱛᱟᱯᱚᱨ ᱮᱻ ᱮ ᱦᱟᱲᱟᱢ ᱠᱚᱫᱚ ᱫᱟᱹᱫᱩ ᱛᱟᱠᱚ ᱠᱚᱫᱚ ᱩᱱᱠᱩ ᱫᱚ ᱦᱟᱺᱰᱤ ᱠᱚᱠᱚ ᱧᱩ ᱵᱟᱲᱟᱭᱟ
ᱚᱸᱻ
ᱚᱱᱠᱟ ᱜᱮ ᱛᱟᱦᱚᱞᱮ ᱟᱯᱮ ᱥᱮᱱ ᱫᱚ ᱵᱟᱯᱞᱟ ᱠᱚᱨᱮᱫ ᱫᱚ ᱵᱚᱠᱥ ᱠᱚᱫᱚᱯᱮ ᱟᱹᱜᱩᱭ ᱜᱮᱭᱟ ᱥᱮ ᱵᱟᱝ?
ᱟᱞᱮ ᱱᱚᱛᱮ ᱫᱚ ᱵᱟᱯᱞᱟ ᱨᱮᱫᱚ ᱵᱚᱠᱥ ᱠᱚᱫᱚ ᱵᱟᱠᱚ ᱟᱹᱜᱩᱭ ᱜᱮᱭᱟ ᱠᱷᱟᱹᱞᱤᱻ ᱛᱩᱢᱫᱟᱜ ᱴᱟᱢᱟᱠ ᱟᱛᱮ ᱜᱮ ᱮᱱᱮᱡ ᱥᱮᱨᱮᱧ ᱦᱩᱭᱩᱜ ᱜᱮᱭᱟ ᱟᱨ ᱡᱩᱚᱫᱤ ᱵᱚᱠᱥ ᱮᱢ ᱟᱹᱜᱩᱭᱟ ᱤᱧᱟᱹᱜ ᱞᱟᱹᱭ ᱛᱮᱫᱚ ᱛᱚ ᱛᱟᱞᱦᱮ ᱛᱩᱢᱫᱟᱜ ᱴᱟᱢᱟᱠ ᱫᱚ ᱰᱷᱤᱞᱟᱹᱣ ᱜᱤᱰᱤᱜ ᱠᱟᱱᱟ ᱥᱮ ᱥᱟᱶᱛᱟ ᱛᱮᱵᱚᱱ ᱦᱤᱲᱤᱧᱮᱜ-ᱟ᱾
ᱦᱳᱭ ᱦᱳᱭ
ᱚᱱᱟᱛᱮ ᱛᱩᱢᱫᱟᱜ ᱴᱟᱢᱟᱠ ᱠᱟᱛᱮᱜ ᱜᱮ ᱮᱱᱮᱡ ᱦᱩᱭᱩᱜ ᱜᱮᱭᱟ ᱥᱮᱨᱮᱧ ᱦᱩᱭᱩᱜ ᱜᱮᱭᱟ᱾ ᱟᱨ ᱵᱟᱦᱩ ᱡᱚᱠᱷᱚᱱ ᱠᱚ ᱥᱤᱸᱫᱩᱨ ᱟᱭᱟ ᱛᱚᱠᱷᱚᱱ ᱦᱚᱸ ᱛᱩᱢᱫᱟᱜ ᱴᱟᱢᱟᱠ ᱠᱟᱛᱮᱫ ᱜᱮ ᱨᱩ ᱦᱩᱭᱩᱜ ᱜᱮᱭᱟ ᱛᱚ ᱚᱱᱛᱮ ᱫᱚ ᱚᱠᱟ ᱞᱮᱠᱟ ᱫᱚ ᱵᱟᱦᱟ ᱨᱮ ᱤᱭᱟᱹ ᱢᱟᱱᱮ ᱵᱟᱯᱞᱟ ᱨᱮᱫᱚ ᱚ ᱵᱚᱸᱜᱟᱭᱟ ᱚᱠᱟ ᱞᱮᱠᱟ ᱥᱮ ᱵᱟᱠᱚ ᱵᱚᱸᱜᱟᱭ ᱜᱮᱭᱟ?
ᱚᱱᱟ ᱠᱚᱫᱚ ᱩᱱᱟᱹᱜ ᱜᱟᱱ ᱫᱚ ᱵᱟᱹᱞᱤᱧ ᱵᱟᱰᱟᱭᱟ᱾ ᱵᱟᱯᱞᱟ ᱨᱮᱫᱚ ᱵᱟᱯᱞᱟ ᱨᱮᱫᱚ ᱵᱚᱸᱜᱟᱭ ᱜᱮᱭᱟᱠᱚ ᱡᱟᱹᱱᱤᱡ ᱠᱷᱟᱱ ᱚᱲᱟᱜ ᱨᱮᱫᱚ ᱡᱮᱦᱮᱛᱩ ᱱᱟᱣᱟᱱᱤᱡ ᱦᱚᱲ ᱠᱚ ᱟᱹᱜᱩᱭᱮᱫᱟ ᱟᱹᱜᱩᱭᱮ ᱠᱟᱱᱟ᱾ ᱵᱚᱸᱜᱟᱭ ᱜᱮᱭᱟ ᱠᱚ᱾
ᱚ ᱧᱮᱞ ᱫᱚ ᱵᱟᱹᱵᱤᱱ ᱧᱮᱞ ᱟᱠᱟᱫ ᱠᱚᱣᱟ ᱚᱠᱟ ᱞᱮᱠᱟ ᱠᱚ ᱵᱚᱸᱜᱟᱭᱟ ᱚᱠᱟ ᱞᱮᱠᱟ ᱵᱟᱝ
ᱵᱟᱝ ᱵᱟᱝ ᱚᱱᱟ ᱠᱚᱫᱚ ᱧᱮᱞ ᱠᱚᱫᱚ ᱵᱟᱝ ᱦᱩᱭ ᱠᱟᱱᱟ᱾
ᱛᱟᱦᱞᱮ ᱵᱟᱹᱵᱤᱱ ᱧᱮᱞ ᱟᱠᱟᱫ ᱠᱚᱣᱟ᱾
ᱵᱟᱝ ᱵᱟᱝ ᱵᱟᱞᱤᱧ
ᱟᱫᱚ ᱛᱟᱞᱦᱮ ᱚᱱᱛᱮ ᱫᱚ ᱡᱚᱠᱷᱚᱱ ᱢᱤᱫᱴᱮᱱ ᱴᱟᱱᱰᱤ ᱜᱤᱧ ᱞᱟᱹᱭᱮᱜ-ᱟ ᱱᱤᱭᱟ ᱫᱷᱟᱣ ᱫᱚ ᱟᱛᱳ ᱫᱚ ᱪᱟᱥ ᱵᱷᱚᱨᱥᱟ ᱥᱮ ᱠᱤᱨᱤᱧ ᱠᱟᱛᱮᱜ ᱜᱮᱯᱮ ᱡᱚᱢ ᱜᱮᱭᱟ
ᱠᱤᱨᱤᱧ ᱠᱟᱛᱮᱫ ᱫᱚ ᱟᱞᱮᱫᱚ ᱠᱟᱹᱢᱤ ᱠᱚᱫᱚ ᱵᱟᱹᱱᱩᱜ ᱜᱮᱭᱟ ᱴᱟᱺᱰᱤ ᱫᱤᱥᱚᱢ ᱛᱚ ᱟᱫᱚ ᱪᱟᱥ ᱵᱷᱚᱨᱥᱟ ᱜᱮᱞᱮ ᱡᱚᱢᱟ᱾ ᱪᱟᱥ ᱦᱳᱭᱳᱜ ᱠᱷᱟᱱ ᱫᱚᱞᱮ ᱡᱚᱢ ᱠᱮᱫᱟ ᱪᱟᱥ ᱡᱚᱫᱤ ᱵᱟᱝ ᱦᱳᱭᱳᱜ-ᱟ ᱛᱟᱦᱚᱞᱮ ᱚᱱᱠᱟᱜᱮ ᱠᱚᱢ ᱠᱚᱢ ᱠᱟᱛᱮᱜ ᱡᱚᱢ ᱠᱟᱛᱮᱜ ᱞᱮ ᱛᱟᱦᱮᱸᱱᱟ ᱠᱷᱟᱱ ᱵᱟᱨᱦᱮ ᱠᱟᱹᱢᱤ ᱠᱚᱞᱮ ᱪᱟᱞᱟᱜ ᱜᱮᱭᱟ ᱡᱚᱢ ᱛᱚ ᱦᱩᱭᱩᱜ-ᱟ᱾
ᱟᱫᱚ ᱚᱱᱛᱮ ᱢᱟᱱᱮ ᱪᱟᱥᱵᱟᱥ ᱜᱮ ᱡᱟᱹᱥᱛᱤ ᱦᱩᱭᱩᱜ-ᱟ᱾
ᱦᱚᱸ ᱦᱩᱲᱩ ᱪᱟᱥᱜᱮ ᱚᱱᱟ ᱦᱚᱸ ᱢᱤᱫ ᱫᱷᱟᱣ ᱜᱮ ᱦᱩᱭᱩᱜ-ᱟ ᱥᱮᱨᱢᱟ ᱫᱟᱜ ᱦᱮᱸ ᱡᱩᱫᱤ ᱫᱟᱜ ᱮ ᱡᱟᱹᱲᱤ ᱠᱮᱫᱟ ᱛᱟᱞᱦᱮ ᱪᱟᱥ ᱠᱮᱫᱟ ᱟᱨ ᱡᱩᱫᱤ ᱵᱟᱭ ᱡᱟᱹᱲᱤᱭᱟ ᱛᱟᱞᱦᱮ ᱟᱫᱚ ᱵᱟᱝᱞᱮ ᱪᱟᱥᱟ
ᱚ
ᱟᱨ ᱚᱱᱠᱟ ᱥᱚᱵᱽᱡᱤ ᱠᱚᱫᱚ ᱵᱟᱝᱞᱮ ᱪᱟᱥ ᱵᱟᱲᱟ ᱟᱠᱟᱫ ᱜᱮᱭᱟ᱾
ᱟᱫᱚ ᱵᱟᱯᱮ ᱪᱟᱥ ᱵᱟᱲᱟ ᱠᱟᱜ-ᱟ?
ᱵᱟ ᱾
ᱟᱪᱪᱷᱟ ᱦᱩᱲᱩ ᱯᱮ ᱪᱟᱥ, ᱦᱩᱲᱩ ᱪᱟᱥ ᱜᱮᱫᱚ ᱯᱮ ᱟᱫᱚ ᱚᱱᱟ ᱨᱮᱫᱚ ᱯᱩᱭᱞᱩ ᱠᱷᱚᱱ ᱫᱚ ᱚᱠᱟ ᱞᱮᱠᱟ ᱯᱮ ᱤᱭᱟᱹ ᱪᱟᱥᱟ?
ᱚᱠᱟ ᱞᱮᱠᱟ ᱞᱮ ᱪᱟᱥᱟ ᱯᱳᱭᱞᱩ ᱫᱚ ᱛᱚᱞᱟ ᱞᱮ ᱜᱤᱲᱤᱭᱟ᱾ ᱛᱚᱞᱟ ᱨᱟᱠᱟᱵ ᱛᱚᱞ ᱛᱚᱞᱟ ᱦᱟᱨᱟᱜ-ᱟ ᱛᱟᱯᱚᱨ ᱟᱫᱚ ᱠᱷᱮᱛ ᱠᱚᱨᱮ ᱫᱚ ᱟᱫᱚ ᱥᱤ ᱭᱟᱞᱮ᱾